ᱦᱮᱞᱳ
ᱦᱩᱸ ᱦᱮᱞᱳ
ᱦᱮᱞᱳ
ᱦᱮᱸ ᱟᱸᱡᱚᱢᱚᱜ ᱠᱟᱱᱟ ᱜᱚᱝᱠᱮ
ᱦᱮᱸ ᱜᱚᱢᱠᱮ ᱡᱚᱦᱟᱨ ᱜᱮ
ᱡᱚᱦᱟᱨ ᱜᱮ
ᱦᱮᱸ ᱥᱟᱹᱜᱩᱱ ᱥᱮᱛᱟᱜ
ᱦᱩᱸ ᱥᱟᱹᱜᱩᱱ ᱥᱮᱛᱟᱜ
ᱛᱟᱨᱯᱚᱨᱮ ᱜᱚᱢᱠᱮ ᱪᱮᱫ ᱪᱤᱠᱟᱹ ᱦᱩᱭᱩᱜ ᱠᱟᱱᱟ?
ᱦᱩᱸ ᱪᱤᱠᱟᱹ ᱜᱮ ᱵᱟᱝ ᱫᱩᱲᱩᱵ ᱵᱟᱲᱟ ᱦᱩᱭ ᱟᱠᱟᱱᱟ᱾
ᱱᱟᱥᱛᱟ ᱵᱟᱲᱟ ᱠᱚᱫᱚ ᱦᱩᱭᱱᱟ᱾
ᱦᱮᱸ ᱜᱚᱢᱠᱮ ᱱᱟᱥᱛᱟ ᱠᱚᱫᱚ ᱦᱳᱭ ᱱᱟ᱾ ᱟᱨ ᱟᱹᱵᱤᱱᱟᱜ ᱫᱚ ᱜᱚᱢᱠᱮ?
ᱦᱮᱸ ᱟᱹᱞᱤᱧᱟᱜ ᱦᱚᱸ ᱦᱳᱭ ᱠᱟᱱᱟ᱾
ᱩᱸ
ᱛᱚ ᱱᱟᱯᱟᱭ ᱱᱟᱯᱟᱭ ᱜᱮᱭᱟ ᱵᱤᱱ ᱛᱚ?
ᱦᱮᱸ ᱱᱟᱯᱟᱭ ᱜᱮᱭᱟᱞᱤᱧ᱾ ᱟᱨ ᱟᱵᱤᱱ? ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱠᱚᱣᱟ ᱡᱚᱛᱚ ᱜᱮ᱾
ᱟᱹᱞᱤᱧ ᱦᱚᱸ ᱟᱹᱞᱤᱧ ᱦᱚᱸ ᱱᱟᱯᱟᱭ ᱨᱮᱜᱮ ᱢᱮᱱᱟᱜ ᱞᱤᱧᱟᱹ ᱚᱲᱟᱜ ᱠᱚᱨᱮ ᱦᱚᱸ ᱱᱟᱯᱟᱭ ᱵᱟᱲᱟ ᱜᱮ᱾
ᱦᱩᱸ
ᱛᱚ ᱜᱚᱝᱠᱮ ᱫᱟᱜ ᱡᱟᱹᱲᱤ ᱠᱚ ᱪᱮᱫ ᱞᱮᱠᱟᱫᱟ ᱪᱮᱫ ᱞᱮᱠᱟ ᱚᱱᱛᱮ ᱫᱚ?
ᱚᱱᱛᱮ ᱫᱚ ᱡᱟᱜ ᱫᱟᱲᱤ ᱫᱚ ᱥᱮᱛᱟᱜ ᱠᱷᱚᱱᱟᱜ ᱜᱮ ᱦᱚᱞᱟ ᱠᱷᱚᱱᱟᱜ ᱜᱮ ᱫᱟᱜ ᱡᱟᱹᱲᱤᱭᱫᱟᱭ ᱱᱤᱛᱚᱜ ᱦᱚᱸ ᱫᱟᱜ ᱡᱟᱹᱲᱤᱭᱮᱫ ᱜᱮᱭᱟᱭ ᱠᱚᱢ ᱠᱚᱢ,
ᱛᱤᱥ ᱠᱷᱚᱱᱟᱜ ᱦᱚᱞ ᱦᱚᱞᱟ ᱠᱷᱚᱱᱟᱜ?
ᱦᱮᱸ ᱦᱚᱞᱟ ᱠᱷᱚᱱᱟᱜ᱾
ᱡᱟᱹᱯᱩᱫ ᱥᱤᱥᱴᱮᱢ ᱥᱮ ᱪᱮᱫ?
ᱦᱮᱸ ᱡᱟᱹᱯᱩᱫ ᱡᱟᱹᱯᱩᱫ ᱫᱟᱜ ᱦᱤᱡᱩᱜ ᱠᱟᱱᱟ ᱪᱟᱞᱟᱜ ᱠᱟᱱᱟ ᱟᱨ ᱦᱤᱡᱩᱜ ᱠᱟᱱᱟ᱾
ᱟᱞᱮ ᱥᱮᱫ ᱫᱚ ᱠᱚᱢ ᱜᱚᱢᱠᱮ ᱦᱚᱞᱟ ᱢᱟᱫᱷᱮᱨ ᱠᱷᱚᱱᱟᱜ ᱡᱟᱹᱯᱩᱫ ᱟᱨᱟᱢᱵᱚ ᱟᱠᱟᱫᱟᱭ᱾ ᱫᱟᱜ ᱫᱚ ᱚᱱᱠᱟ ᱵᱟᱹᱱᱩᱜᱼᱟ᱾ ᱚᱱᱮ ᱨᱤᱢᱤᱞ ᱫᱚ ᱨᱤᱢᱤᱞ ᱫᱚ ᱚᱱᱠᱟ ᱥᱟᱡᱟᱣ ᱨᱮᱜᱮ ᱢᱮᱱᱟᱜᱼᱟ᱾ ᱡᱟᱦᱟᱸ ᱛᱤᱱ ᱠᱚᱨᱮ ᱫᱟᱜᱼᱟᱜ ᱠᱟᱱᱟᱭ᱾
ᱵᱟᱝ ᱚᱱᱛᱮ ᱫᱚ, ᱚᱱᱛᱮ ᱫᱚ ᱜᱚᱝᱠᱮ ᱫᱟᱜ ᱫᱟᱭ ᱫᱚ ᱫᱚᱢᱮ ᱜᱮ ᱫᱟᱜ ᱫᱟᱭ ᱵᱟᱝ ᱠᱤᱱᱛᱩ ᱚᱱᱮ ᱢᱤᱫ ᱜᱷᱟᱹᱲᱤᱡ ᱱᱚᱝᱠᱟ ᱫᱚᱥ ᱯᱚᱱᱨᱚ ᱢᱤᱱᱤᱴ ᱟᱫᱽ ᱜᱷᱚᱱᱴᱟ ᱜᱟᱱ ᱯᱷᱟᱠᱟᱭ ᱫᱟᱭ ᱟᱨ ᱦᱚᱸ ᱫᱟᱜ ᱡᱟᱹᱲᱤᱭᱮᱫᱟᱭ᱾
ᱚ, ᱛᱟᱦᱚᱞᱮ ᱜᱚᱢᱠᱮ ᱟᱯᱮ ᱚᱱᱛᱮ ᱫᱚ ᱵᱷᱟᱹᱜᱤ ᱜᱮ
ᱦᱮᱸ ᱵᱷᱟᱹᱜᱤ ᱜᱮ ᱫᱟᱜ ᱫᱟᱭ ᱜᱚᱝᱠᱮ᱾
ᱟᱞᱮ ᱥᱮᱫ ᱫᱚ ᱚᱱᱠᱟ ᱫᱚ ᱵᱟᱝ ᱵᱟᱹᱱᱩᱜ-ᱟ ᱫᱟᱜ᱾ ᱛᱚ ᱨᱚᱦᱚᱭ ᱫᱚ ᱛᱟᱦᱚᱞᱮ ᱛᱤᱱᱟᱹᱜ ᱥᱟᱺᱜᱤᱧ ᱠᱮᱫᱟ? ᱥᱮ
ᱜᱚᱝᱠᱮ ᱟᱹᱞᱤᱧ ᱫᱚ ᱛᱚ ᱚᱲᱟᱜ ᱨᱮ ᱵᱟᱹᱱᱩᱜ ᱞᱤᱧᱟᱹ ᱱᱚᱸᱰᱮ ᱯᱟᱲᱦᱟᱣ ᱦᱳᱭᱳᱜ ᱠᱟᱱᱟ ᱛᱚ ᱠᱚᱞᱮᱡᱽ ᱨᱮ ᱟᱫᱚ ᱚᱱᱛᱮ ᱢᱤᱥ ᱥᱮᱫ ᱨᱮᱜᱮ ᱛᱟᱦᱮᱱ ᱜᱮᱭᱟᱞᱤᱧ ᱟᱹᱞᱤᱧ ᱫᱚ᱾ ᱟᱫᱚ ᱚᱲᱟᱜ ᱫᱚ ᱯᱷᱳᱱ ᱫᱚ ᱯᱷᱱ ᱵᱟᱲᱟ ᱦᱩᱭ ᱟᱠᱟᱱᱟ᱾ ᱟᱫᱚ ᱛᱚᱞᱟ ᱫᱚ ᱟᱞᱮ ᱚᱱᱮ ᱫᱮᱨᱤ ᱠᱟᱛᱮᱜ ᱤᱭᱟᱹ ᱠᱟᱱᱟ ᱛᱚ ᱪᱷᱩᱲᱤᱭᱟᱹ ᱦᱩᱭ ᱠᱟᱱᱟ ᱦᱩᱰᱤᱧ ᱜᱮᱭᱟ ᱛᱚᱞᱟ ᱠᱚᱦᱚ᱾ ᱮᱢᱱᱤ ᱠᱷᱮᱛ ᱠᱚᱜᱮ ᱥᱤ ᱵᱟᱲᱟ ᱦᱩᱭᱩᱜ ᱠᱟᱱᱟ᱾
ᱢᱟᱱᱮ ᱫᱮᱨᱤᱜᱼᱟ ᱵᱟᱝ?
ᱦᱮᱸ ᱰᱤᱨᱤᱜᱼᱟ᱾
ᱟᱞᱮᱥᱮᱫ, ᱟᱞᱮᱥᱮᱫ ᱫᱚ ᱜᱚᱝᱠᱮ ᱱᱚᱜᱼᱚᱭ ᱛᱚᱞᱟ ᱠᱚ ᱦᱟᱨᱟ ᱦᱮᱡ ᱟᱠᱟᱱᱟ᱾ ᱱᱚᱜᱼᱚᱭ ᱫᱟᱜ ᱠᱚᱦᱚᱸ ᱵᱟᱹᱫᱽ ᱠᱚᱦᱚᱸ ᱤᱭᱟᱹ ᱦᱤᱡᱩᱜ ᱠᱟᱱᱟ, ᱟᱨ ᱠᱤᱪᱷᱩ ᱟᱨ ᱵᱷᱟᱜᱮ ᱧᱚᱜ ᱫᱟᱜ ᱞᱮᱠᱷᱟᱱ ᱜᱮ ᱨᱚᱦᱚᱭ ᱫᱚ ᱟᱨᱚᱸ ᱟᱞᱮ ᱫᱚ ᱦᱟᱸᱜ ᱟᱨᱚᱢᱵᱷᱚᱜ ᱛᱟᱞᱮᱭᱟ᱾
ᱦᱚᱸ᱾
ᱱᱚᱝᱠᱟ ᱜᱮ ᱡᱩᱫᱤ ᱫᱟᱜ ᱤᱫᱤᱭᱟ ᱛᱟᱞᱮ ᱨᱚᱦᱚᱭ ᱫᱚ ᱟᱨᱟᱢᱵᱷᱚᱜᱼᱟ ᱞᱚᱜᱚᱱ ᱜᱮ᱾
ᱦᱩᱸ᱾ ᱚᱱᱠᱟ ᱫᱟᱜ ᱤᱫᱤᱢᱟᱭ ᱴᱷᱤᱠ ᱜᱮᱭᱟ, ᱵᱟᱠᱷᱟᱱ ᱟᱨᱚ ᱵᱟᱨ ᱯᱮ ᱫᱤᱱ ᱯᱚᱨ ᱠᱷᱟᱱ ᱟᱨᱚ ᱥᱤᱛᱩᱝ ᱟᱭ ᱠᱮᱴᱮᱡ ᱥᱟᱺᱦᱤᱡ ᱟᱫᱚ ᱵᱟᱝ ᱜᱟᱱᱚᱜᱼᱟ᱾ ᱟᱨ ᱟᱵᱚ ᱫᱚ ᱜᱚᱝᱠᱮ ᱛᱚ ᱫᱟᱜ, ᱥᱮᱨᱢᱟ ᱫᱟᱜ ᱨᱮᱱᱟᱜ ᱟᱥᱟ ᱛᱟᱵᱚᱱ᱾ ᱵᱟᱝ ᱫᱟᱜ ᱞᱮᱠᱷᱟᱱ ᱨᱚᱦᱚᱭ ᱵᱟᱝ ᱜᱟᱱᱚᱜᱼᱟ᱾
ᱦᱳᱭ, ᱥᱮᱨᱢᱟ ᱡᱟᱹᱲᱤ ᱵᱚᱱ ᱵᱚᱨᱥᱟ ᱛᱮᱜᱮ ᱟᱵᱚ ᱦᱚᱸ
ᱵᱚᱨᱥᱚ ᱫᱚ ᱦᱩᱸ ᱾
ᱛᱚ ᱜᱚᱝᱠᱮ ᱟᱯᱮ ᱧᱮ ᱱᱚᱣᱟ ᱦᱩᱲᱩ ᱨᱚᱦᱚᱭ ᱥᱟᱶ ᱥᱟᱶᱛᱮ ᱟᱨ ᱡᱟᱦᱟᱱᱟᱜ ᱯᱮ ᱨᱚᱦᱚᱭ ᱜᱮᱭᱟ ᱥᱮ ᱦᱩᱲᱩ ᱜᱮ?
ᱵᱟᱝ ᱟᱞᱮ ᱫᱚ ᱨᱚᱥᱮᱭᱟᱹ ᱨᱚᱦᱚᱭ ᱦᱩᱲᱩ ᱜᱮ ᱾ ᱦᱮᱸ ᱦᱩᱲᱩ ᱜᱮ ᱾ ᱜᱷᱩᱴᱩ ᱥᱮᱜ ᱨᱮ ᱠᱟᱹᱴᱤᱡ, ᱜᱷᱩᱴᱩ ᱥᱮ ᱨᱮᱴᱤᱡ ᱜᱷᱩᱴᱩᱭ ᱥᱮᱜ ᱨᱮ ᱠᱟᱹᱴᱤᱡ ᱤᱭᱟᱹ ᱞᱮ ᱥᱚᱵᱽᱡᱤ ᱞᱮ ᱨᱚᱦᱚᱭ ᱜᱮᱭᱟ ᱞᱮ, ᱦᱮᱸ ᱥᱚᱵᱽᱡᱤ ᱠᱚ ᱠᱟᱹᱴᱤᱡ ᱨᱚᱦᱚᱭ ᱜᱮᱭᱟ ᱞᱮ ᱾
ᱪᱮᱫ ᱥᱚᱵᱽᱡᱤ ᱠᱚᱯᱮ ᱨᱚᱦᱚᱭᱟ?
ᱥᱚᱵᱽᱡᱤ ᱠᱚᱫᱚ ᱚᱱᱮ ᱰᱷᱮᱲᱚᱥ ᱠᱚ ᱜᱷᱟᱝᱜᱽᱨᱟ ᱠᱚ ᱦᱚᱛᱚᱜ ᱠᱚ ᱤᱭᱟᱹ ᱡᱷᱤᱸᱜᱟᱹ ᱠᱚ ᱠᱟᱞᱞᱟ
ᱠᱟᱞ ᱠᱟᱞᱞᱟ ᱦᱚᱸ ᱯᱮ ᱨᱚᱦᱚᱭ ᱜᱮᱭᱟ?
ᱦᱩᱸ᱾
ᱦᱚᱸ ᱜᱚᱝᱠᱮ᱾
ᱟᱯᱮ ᱫᱚ ᱜᱚᱝᱠᱮ?
ᱛᱚ ᱜᱚᱝᱠᱮ, ᱡᱟᱦᱟᱸ ᱦᱩᱲᱩ ᱵᱚᱱ ᱨᱚᱦᱚᱭᱟ
ᱜᱚᱝᱠᱮ ᱞᱟᱹᱭ ᱫᱤᱧ ᱟᱯᱮ ᱫᱚ?
ᱟᱞᱮ ᱫᱚ ᱜᱚᱝᱠᱮ ᱱᱚᱣᱟ ᱦᱳᱲᱳ ᱜᱮ᱾ ᱟᱞᱮ ᱫᱚ ᱱᱤᱛᱳᱜ ᱫᱚ ᱦᱳᱲᱳ ᱜᱮ, ᱛᱚ ᱦᱳᱲᱳ ᱦᱳᱲᱳ ᱠᱚ ᱨᱟᱠᱟᱵ ᱠᱟᱛᱮᱫ ᱵᱚᱨᱚᱝ ᱱᱚᱣᱟ ᱠᱚᱥᱞᱟ ᱛᱩᱲᱤ ᱠᱚᱞᱮ ᱮᱨ ᱜᱮᱭᱟ, ᱟᱨ ᱥᱚᱵᱽᱡᱤ ᱠᱚᱫᱚ ᱠᱚᱨᱚᱞᱟ ᱠᱚ ᱵᱮᱸᱜᱟᱲ ᱠᱚ ᱥᱚᱵᱽᱡᱤ ᱠᱚᱫᱚ ᱟᱞᱮ ᱥᱮᱫ ᱫᱚ ᱵᱤᱥᱤ ᱵᱟᱝ ᱦᱩᱭᱩᱜ ᱜᱮᱭᱟ ᱾ ᱦᱳᱲᱳ ᱠᱚ ᱱᱤᱛᱚᱜ ᱫᱚ ᱦᱳᱲᱳ ᱜᱮᱞᱮ ᱨᱚᱦᱚᱭ ᱜᱮᱭᱟ ᱾ ᱦᱳᱲᱳ ᱠᱚ ᱨᱟᱠᱟᱵ ᱠᱟᱛᱮᱫ ᱵᱚᱨᱚᱝ ᱠᱷᱚᱥᱞᱟ ᱛᱩᱲᱤ ᱠᱚᱞᱮ ᱮᱨ ᱜᱮᱭᱟ, ᱠᱷᱚᱥᱞᱟ ᱵᱮᱥᱤ ᱞᱮ ᱮᱨ ᱜᱮᱭᱟ ᱾
ᱛᱚ ᱜᱚᱢᱠᱮ ᱡᱟᱦᱟᱸ ᱨᱚᱦᱚᱭ ᱥᱚᱢᱚᱭ ᱡᱟᱦᱟᱸ ᱤᱭᱟᱹ ᱵᱟᱹᱫᱽ ᱵᱚᱱ ᱥᱤᱭᱟ
ᱦᱩᱸ ᱾
ᱛᱚ ᱪᱮᱫ ᱪᱮᱫ ᱛᱮ ᱚᱱᱛᱮ ᱫᱚᱯᱮ ᱥᱤ ᱦᱚᱪᱚᱭ ᱜᱮᱭᱟ? ᱴᱟᱠᱴᱟᱨ ᱛᱮ ᱥᱮ ᱱᱟᱦᱮᱞ ᱱᱟᱦᱮᱞ ᱠᱚᱛᱮ ᱜᱮ ᱾
ᱵᱟ ᱴᱟᱠᱴᱟᱨ ᱛᱮ ᱾
ᱱᱟ ᱱᱟᱦᱮᱞ ᱫᱚ ᱱᱮᱛᱟᱨ ᱫᱚ
ᱵᱟᱝ ᱱᱟᱦᱮᱞ ᱫᱚ ᱠᱚᱢ ᱪᱟᱵᱟ ᱧᱮᱞ ᱫᱚ ᱧᱮᱞᱚᱜ ᱠᱟᱱᱟ ᱢᱮᱱᱟᱜ ᱠᱚᱣᱟ ᱢᱟᱱᱮ ᱟᱞᱮ ᱟᱛᱩ ᱨᱮ ᱢᱟᱱᱮ ᱠᱚᱢ ᱜᱮᱭᱟ ᱱᱟᱦᱮᱞ ᱠᱚ ᱾
ᱦᱩᱸ ᱴᱟᱠᱴᱟᱨ ᱛᱮᱜᱮ ᱞᱮ ᱥᱤᱭᱟ ᱾ ᱦᱮᱸ ᱡᱷᱚᱛᱚ ᱫᱚ ᱡᱟᱦᱟᱸᱭᱟᱜ ᱢᱮᱱᱟᱜ ᱛᱟᱠᱚᱣᱟ ᱱᱟᱦᱮᱞ ᱱᱩᱠᱩ ᱫᱚ ᱱᱟᱦᱮᱞ ᱛᱮᱠᱚ ᱥᱤᱭ ᱟᱠᱚ
ᱛᱚ ᱜᱚᱢᱠᱮ ᱟᱹᱵᱤᱱ, ᱟᱹᱵᱤᱱᱟᱜ ᱠᱟᱹᱴᱤᱡ ᱥᱟᱣᱩᱱᱰ ᱦᱤᱡᱩᱜ ᱠᱟᱱᱟ ᱚᱱᱮ ᱡᱟᱦᱟᱸ
ᱪᱤᱠᱟ ᱟᱸᱡᱚᱢᱚᱜ ᱠᱟᱱᱟ?
ᱥᱟᱣᱩᱱ ᱢᱟᱱᱮ ᱨᱚᱲ ᱠᱟᱱᱟ ᱠᱚ ᱟᱨᱦᱚᱸ ᱮᱴᱟᱜ ᱦᱚᱲ᱾ ᱥᱟᱹ ᱠᱟᱹᱴᱤᱡ ᱥᱟᱭᱤᱰᱚᱜ ᱵᱤᱱ ᱚᱸᱰᱮ ᱠᱷᱚᱱᱟᱜ᱾
ᱴᱷᱤᱠ ᱜᱮᱭᱟ ᱴᱷᱤᱠᱼᱼ ᱱᱤᱛᱚᱜ ᱟᱸᱡᱚᱢᱚᱜ ᱠᱟᱱᱟ?
ᱦᱮᱸ ᱱᱤᱛᱚᱜ ᱴᱷᱤᱠ ᱜᱮᱭᱟ᱾
ᱩᱸ ᱦᱩᱸ ᱦᱩᱸ ᱾ ᱦᱮᱸ ᱪᱮᱜ ᱜᱚᱝᱠᱮ ᱞᱟᱹᱭᱮᱜ ᱛᱟᱦᱮᱸᱜ ᱵᱤᱱ?
ᱫᱟᱞᱤᱧ ᱡᱟᱦᱟᱸ ᱱᱟᱦᱮᱞ ᱠᱚᱫᱚ ᱱᱮᱛᱚᱜ ᱫᱚ ᱧᱮᱞ ᱵᱟᱲᱟᱜ ᱠᱟᱱᱟ ᱥᱮ ᱵᱟᱝᱼᱟ?
ᱦᱮᱸ ᱱᱟᱦᱮᱞ ᱠᱚᱫᱚ ᱧᱮᱞ ᱫᱚ ᱧᱮᱞ ᱵᱟᱲᱟᱜ ᱠᱟᱱᱟ ᱠᱚᱢᱼᱼ
ᱯᱟᱹᱦᱤᱞ ᱡᱟᱦᱟᱸ ᱞᱮᱠᱟ ᱧᱮᱞᱚᱜ ᱛᱟᱦᱮᱸᱜᱼᱟ ᱦᱮᱸ,
ᱯᱟᱹᱦᱤᱞ ᱞᱮᱠᱟ ᱫᱚ ᱵᱟᱝ᱾
ᱮᱸ ᱦᱮᱸ ᱾
ᱟᱫᱚ ᱱᱤᱛᱚᱜ ᱫᱚ ᱰᱟᱝᱨᱤ ᱠᱚᱦᱚᱸ ᱛᱚ ᱡᱚᱛᱚ ᱛᱚ ᱵᱟᱠᱚ ᱫᱚᱦᱚᱭᱮᱜ ᱠᱚᱣᱟ ᱠᱚ ᱛᱚ ᱡᱚᱛᱚ ᱠᱚ ᱟᱠᱷᱨᱤᱧ ᱪᱟᱵᱟ ᱠᱟᱜ ᱠᱚᱣᱟ ᱠᱚ᱾
ᱦᱚᱸᱻ
ᱚᱱᱛᱮ ᱫᱚ, ᱦᱩᱸ ᱞᱟᱹᱭ ᱵᱤᱱᱼᱼ
ᱞᱟᱹᱭᱮᱜᱼᱟ ᱞᱤᱧ ᱛᱟᱦᱞᱮ ᱱᱟᱦᱮᱞ ᱛᱮᱥᱼᱼ ᱥᱤ ᱤᱭᱟᱹ ᱵᱷᱟᱜᱤᱼᱟ ᱥᱮ ᱱᱚᱣᱟ ᱜᱟᱰᱤ ᱛᱮ ᱚᱠᱟᱴᱟᱜ ᱟᱵᱤᱱᱟᱜ ᱤᱭᱟᱹ ᱫᱚ?
ᱟᱹᱞᱤᱧᱟᱜ ᱤᱭᱟᱹ ᱫᱚ ᱱᱟᱦᱮᱞ ᱛᱮᱜᱮ ᱵᱷᱟᱜᱤᱭᱟ᱾
ᱱᱟᱦᱮᱞ ᱛᱮᱜᱮ ᱵᱟᱝ?
ᱦᱩᱸ ᱱᱟᱦᱮᱞ ᱛᱮᱜᱮ ᱵᱷᱟᱜᱮᱭᱟ, ᱟᱫᱚ?
ᱱᱟᱦᱮᱞ ᱛᱮᱫᱚ ᱯᱩᱨᱟᱹ ᱵᱷᱟᱜᱮ ᱢᱟᱱᱮ ᱞᱚᱥᱚᱫ ᱤᱫᱤᱜᱼᱟ᱾
ᱞᱚᱥᱚᱜ ᱤᱫᱤᱜᱼᱟ, ᱟᱹᱰᱤ ᱤᱭᱟᱹ ᱥᱟᱺᱦᱤᱸᱜ ᱞᱟᱛᱟᱨ ᱫᱷᱟᱹᱵᱤᱡ ᱦᱚᱸ᱾
ᱦᱮᱸ ᱦᱮᱸ ᱦᱮᱸ ᱟᱨ ᱴᱟᱠᱴᱟᱨ ᱫᱚ ᱪᱮᱛᱟᱱ ᱪᱮᱛᱼᱼ
ᱪᱮᱛᱟᱱᱼᱪᱮᱛᱟᱱ ᱜᱮ ᱥᱩᱫᱩ ᱞᱚᱥᱚᱛᱟᱭ ᱵᱷᱤᱛᱨᱤ ᱫᱚ ᱵᱟᱝᱼᱟ, ᱚᱱᱟᱛᱮ᱾
ᱛᱚ ᱜᱚᱝᱠᱮ ᱱᱟᱦᱮᱞ ᱫᱚ ᱟᱫᱚ ᱰᱤᱨᱤᱜ ᱛᱟᱵᱚᱱᱟ ᱦᱮᱸᱥᱮ?
ᱦᱮᱸ ᱱᱟᱦᱮᱞ ᱱᱚᱣᱟᱣᱟᱜ ᱜᱮ ᱢᱤᱫᱴᱟᱝ ᱥᱚᱢᱚᱥ ᱥᱟ ᱱᱟᱦᱮᱞ ᱫᱚ ᱟᱹᱰᱤ ᱫᱮᱨᱤᱜ ᱛᱟᱵᱚᱱᱟ᱾
ᱱᱟᱦᱮᱞ ᱫᱚ ᱟᱹᱰᱤ ᱜᱟᱱᱼᱼ
ᱟᱹᱰᱤᱜᱟᱱ ᱥᱚᱢᱚᱭᱮ ᱦᱟᱛᱟᱣᱟᱭ᱾
ᱟᱨ ᱴᱨᱟᱠᱴᱟᱨ ᱫᱚᱼᱼ
ᱦᱩᱸ ᱠᱚᱢᱮ ᱥᱚᱢᱚᱭ ᱛᱮ᱾ ᱟᱫᱚ ᱱᱤᱡᱮ ᱦᱤᱥᱟᱵ ᱵᱟᱹᱫᱽ ᱫᱚ ᱛᱟᱞᱟ ᱠᱚᱨᱮ ᱢᱮᱱᱟᱜᱼᱟ, ᱛᱚ ᱱᱟᱦᱮᱞ ᱛᱮ ᱜᱮ ᱵᱚᱱ ᱥᱤ ᱟᱫᱚ ᱴᱟᱭᱤᱢ ᱞᱟᱜᱟᱜᱼᱟ, ᱟᱫᱚ ᱥᱟᱭᱤᱰᱼᱼ ᱫᱤᱱ ᱫᱚ ᱡᱚᱛᱚ ᱡᱚᱠᱷᱚᱱ ᱴᱟᱠᱴᱟᱨ ᱛᱮᱠᱚ ᱥᱤᱭᱟᱠᱚ ᱫᱚ ᱱᱟᱦᱮᱞ ᱦᱚᱸ ᱪᱤᱠᱟᱹᱛᱮ ᱵᱟᱭᱟᱢ᱾
ᱦᱩᱸ ᱦᱩᱸ ᱦᱩᱸ ᱵᱟᱝᱼᱟ᱾
ᱵᱟᱝ ᱜᱟᱱᱚᱜ ᱵᱟᱸᱦᱮᱞ ᱵᱟᱭ ᱦᱚᱸ ᱦᱚᱲᱟᱜ ᱤᱭᱟᱹᱼᱼ ᱛᱟᱠᱚᱣᱟ ᱠᱷᱚᱛᱤᱜ ᱛᱟᱠᱚᱣᱟ ᱛᱚ ᱨᱚᱦᱚᱭ ᱠᱟᱜᱼᱟ ᱠᱚ, ᱱᱚᱣᱟ ᱠᱷᱟᱹᱛᱤᱨ ᱛᱮ ᱞᱚᱜᱚᱱ ᱞᱚᱜᱚᱱ ᱱᱩᱠᱩ ᱥᱟᱶ ᱦᱚᱸ ᱟᱞᱮᱛᱮ, ᱟᱞᱮ ᱦᱚᱸ ᱱᱩᱠᱩ ᱥᱟᱶ ᱛᱮᱜᱮᱼᱼ ᱴᱟᱠᱴᱟᱨ ᱛᱮᱜᱮ ᱞᱮ ᱥᱤ ᱜᱮᱭᱟᱞᱮ᱾
ᱟᱞᱮ ᱥᱮᱜ ᱦᱚᱸ ᱜᱚᱝᱠᱮ ᱱᱟᱦᱮᱞ ᱠᱚᱫᱚᱼᱼ ᱠᱚᱢ ᱪᱟᱵᱟᱣ ᱠᱟᱱᱟ ᱛᱚ ᱴᱟᱠᱴᱟᱨ ᱛᱮᱜᱮᱼᱼ ᱡᱚᱛᱚ ᱦᱚᱲᱠᱚ ᱥᱤ ᱦᱚᱪᱚᱭᱮᱫᱟ ᱱᱮᱛᱟᱨ ᱫᱚ᱾ ᱛᱚ ᱢᱤᱜ ᱵᱟᱨ ᱵᱟᱹᱫᱽ ᱚᱱᱟ ᱛᱚᱞᱟ ᱵᱟᱹᱫᱽ ᱠᱚᱫᱚ ᱟᱫᱚ ᱱᱟᱦᱮᱞ ᱛᱮᱜᱮᱞᱮ ᱥᱤ ᱜᱮᱭᱟ᱾ ᱰᱟᱝᱨᱤ ᱠᱚ ᱢᱮᱱᱟᱜ ᱠᱚᱣᱟ ᱛᱚ ᱚᱲᱟᱜ ᱠᱚᱨᱮᱜ᱾
ᱦᱩᱸ ᱦᱩᱸ ᱦᱩ
ᱛᱚᱞᱟ ᱵᱟᱹᱫᱽ ᱠᱚᱫᱚ ᱱᱟᱦᱮᱞ ᱛᱮᱜᱮ?
ᱱᱟᱦᱮᱞ ᱛᱮᱜᱮ ᱚ᱾
ᱴᱮᱠᱴᱟᱨ ᱛᱮᱜᱮ
ᱦᱩᱸ ᱟᱞᱮᱼᱟ᱾ ᱟᱞᱮ ᱦᱚᱸ ᱚᱱᱟ ᱛᱚᱞᱟ ᱜᱤᱰᱤ ᱥᱚᱢᱚᱭ ᱫᱚ ᱱᱟᱦᱮᱞ ᱛᱮᱜᱮᱞᱮ ᱜᱤᱰᱤ ᱜᱮᱭᱟᱞᱮ ᱢᱟᱱᱮ ᱛᱚᱠᱷᱚᱱ ᱫᱚ ᱯᱷᱟᱸᱠᱟ ᱜᱮᱛᱚ ᱜᱚᱴᱟ᱾ ᱛᱚᱠᱷᱚᱱ ᱫᱚ ᱱᱟᱦᱮᱞ ᱛᱮᱜᱮᱞᱮ ᱜᱤᱰᱤ ᱜᱮᱭᱟᱞᱮ ᱟᱫᱚ, ᱱᱚᱣᱟ ᱥᱤ ᱠᱚᱜᱮ ᱥᱚᱢᱚᱭ ᱜᱮ ᱟᱫᱚ ᱴᱟᱠᱴᱟᱨ᱾ ᱛᱮ
ᱱᱚᱣᱟ ᱨᱚᱦᱚᱭ ᱥᱚᱢᱚᱭ ᱜᱮ ᱵᱟᱝ᱾
ᱨᱚᱦᱚᱭ ᱥᱚᱚᱭ ᱜᱮ᱾
ᱛᱚ ᱜᱚᱝᱠᱮ ᱟᱯᱮ ᱥᱮᱫ ᱫᱚ ᱦᱩᱲᱩ ᱫᱚᱤᱱ ᱛᱤᱱ ᱫᱷᱣ ᱪᱟᱥ ᱦᱩᱭᱩᱜ-ᱟ᱾
ᱜᱚᱝᱠᱮ ᱟᱞᱮ ᱢᱤᱫ ᱫᱷᱟᱣ ᱜᱮ ᱜᱚᱝᱠᱮ᱾
ᱢᱤᱫ ᱫᱷᱟᱣ᱾
ᱦᱩᱸ ᱢᱤᱫ ᱫᱷᱟᱣ ᱜᱮ᱾
ᱟᱨ ᱟᱯᱮ ᱥᱮᱫ ᱫᱚ ᱜᱚᱝᱠᱮ? ᱦᱩᱸ ᱵᱟᱡᱟᱨ
ᱜᱚᱝᱠᱮ ᱟᱯᱮ ᱫᱚ ᱚᱱᱮ ᱡᱟᱦᱟᱸ ᱦᱩᱲᱩ ᱨᱚᱦᱚᱭ ᱯᱚᱨ᱾
ᱦᱩᱸ
ᱦᱮᱲᱦᱮᱫ ᱠᱚᱫᱚ ᱯᱮ ᱦᱮᱲᱦᱮᱫ ᱜᱮᱭᱟ ᱥᱮ᱾ ᱨᱟᱱ ᱢᱟᱱ ᱠᱟᱛᱮ ᱜᱮ ᱚᱱᱟ ᱜᱷᱟᱥ ᱠᱚ ᱤᱭᱟᱹᱭᱟ ᱜᱚᱡ ᱦᱚᱪᱚᱭᱟ᱾
ᱚ ᱦᱮᱲᱦᱮᱫ ᱦᱮᱸ ᱦᱮᱦᱮᱫ ᱫᱚ ᱦᱮᱲᱦᱮᱫ ᱜᱮᱭᱟᱞᱮ ᱨᱟᱱ ᱫᱚ, ᱵᱷᱟᱜᱤ ᱫᱚ ᱵᱟᱞᱮ ᱮᱢᱟᱜ ᱜᱮᱭᱟᱞᱮ᱾ ᱦᱮᱲᱮᱫ ᱜᱮᱭᱟᱞᱮ ᱟᱫᱚ ᱫᱚᱢᱮ ᱡᱚᱠᱷᱚᱱ ᱜᱷᱟᱥ ᱜᱷᱟᱥ ᱤᱭᱟᱹ ᱜᱷᱟᱥ᱾ ᱵᱤᱥᱤᱭᱟ ᱛᱚ ᱦᱟᱸᱰᱮ ᱱᱟᱰᱮ ᱡᱟᱭᱜᱟ ᱤᱭᱟᱹ ᱦᱟᱥᱟ ᱢᱮᱱᱟᱜ ᱛᱟᱞᱮᱭᱟ ᱛᱚ, ᱟᱫᱚ ᱡᱚᱠᱷᱚᱱ ᱠᱟᱹᱴᱤᱡ ᱡᱟᱥᱛᱤ᱾ ᱛᱤᱭᱟ ᱫᱚᱢᱮ ᱜᱷᱟᱥ ᱜᱮ᱾ ᱛᱚᱠᱷᱚᱱ ᱨᱟᱱ ᱞᱮ ᱮᱢᱟᱜ ᱜᱮᱭᱟᱞᱮ, ᱵᱟᱠᱷᱟᱱ ᱛᱤ ᱛᱮᱜᱮ ᱦᱩᱭᱩᱜ ᱜᱮᱭᱟ᱾ ᱫᱚᱢᱮ ᱜᱷᱟᱸᱥ ᱫᱚ ᱛᱚ ᱠᱟᱹᱴᱤᱡ ᱦᱮᱲᱮᱫ ᱦᱚᱸ ᱠᱟᱹᱴᱤᱡ ᱠᱚᱥᱴᱚ ᱛᱚ᱾ ᱚᱱᱟ ᱜᱮ ᱵᱤᱥᱤ ᱢᱟᱢᱮᱞᱟ ᱵᱟᱠᱷᱟᱱ ᱛᱤ ᱛᱮᱜᱮ ᱞᱮ ᱠᱚᱨᱟᱣ ᱜᱮᱭᱟᱞᱮ᱾
ᱛᱚ ᱜᱚᱝᱠᱮ ᱡᱟᱦᱟᱸᱟᱱᱟᱜ ᱦᱩᱲᱩ ᱠᱚ ᱨᱟᱠᱟᱵ ᱥᱚᱢᱚᱭ ᱫᱚ ᱜᱟᱹᱲᱤ ᱠᱚᱛᱮ ᱥᱮ ᱤᱭᱟᱹ ᱠᱚᱛᱮ ᱜᱮ ᱛᱤ ᱠᱚᱛᱮ ᱜᱮ᱾
ᱞᱮᱵᱤᱱ ᱟᱨ ᱢᱤᱴᱟᱱ ᱵᱷᱟᱜᱤ ᱞᱮᱠᱟ‌ ᱠᱟᱹᱴᱤᱡ ᱴᱟᱭᱟᱨ ᱰᱤᱥᱴᱟᱵ ᱱᱟ᱾
ᱞᱟᱹᱭ ᱫᱟᱞᱤᱧ ᱡᱟᱦᱟᱸ ᱦᱩᱲᱩ ᱵᱤᱞᱤ ᱠᱟᱛᱮᱜ᱾
ᱦᱮᱸ
ᱟᱫᱚ ᱛᱤ ᱛᱮᱜᱮ ᱯᱮ ᱤᱨ ᱜᱮᱭᱟ ᱥᱮ ᱜᱟᱹᱲᱤ ᱠᱚᱛᱮ᱾
ᱦᱮᱸ ᱛᱤ ᱛᱮᱜᱮ ᱤᱨ ᱜᱟᱹᱲᱤ ᱛᱮ ᱜᱟᱹᱲᱤ ᱛᱮ ᱵᱟᱲᱭᱟ ᱛᱮᱜᱮ ᱤᱨ ᱜᱮᱭᱟᱞᱮ᱾ ᱟᱫᱚ ᱰᱟᱝ᱾ ᱦᱮᱸ ᱵᱟᱨᱭᱟ ᱛᱮ ᱜᱮ ᱟᱫᱚ ᱰᱟᱝᱨᱤ ᱠᱚ, ᱢᱮᱱᱟᱜ ᱜᱟᱹᱭ ᱠᱚ ᱢᱮᱱᱟᱜ ᱠᱚᱣᱟ ᱛᱚ ᱚᱲᱟᱜ ᱨᱮ ᱟᱫᱚ ᱱᱩᱠᱩ ᱠᱷᱟᱛᱤᱨ᱾ ᱛᱤ ᱛᱮ ᱤᱨ ᱦᱩᱭᱩᱜ ᱜᱮᱭᱟ᱾
ᱰᱟᱝᱨᱤ ᱠᱚᱫᱚ᱾
ᱦᱮᱞᱳ ᱦᱮᱞᱳ ᱵᱷᱟᱜᱮ ᱠᱟᱹᱴᱤᱡ ᱵᱟᱝ ᱟᱸᱡᱚᱢᱚᱜ ᱠᱟᱱ ᱛᱟᱵᱤᱱᱟ ᱚᱱᱮ ᱵᱮᱠᱜᱨᱟᱣᱩᱱ ᱨᱮᱱᱟᱜ ᱠᱟᱹᱴᱤᱡ᱾ ᱥᱟᱰᱮ ᱜᱮᱱᱟ᱾ ᱦᱮᱞᱳ
ᱦᱮᱸ ᱦᱟᱯᱮ ᱥᱟᱵ ᱵᱤᱱ ᱠᱟᱹᱴᱤᱡ
ᱦᱮᱸ ᱥᱟᱵ
ᱱᱤᱛ ᱱᱤᱛ ᱟᱸᱡᱚᱢᱚᱜ ᱠᱟᱱᱟ᱾
ᱦᱮ ᱱᱤᱛᱚᱜ ᱫᱚ ᱟᱸᱡᱚᱢᱚᱜ ᱠᱟᱱᱟ᱾
ᱛᱤ ᱛᱮᱦᱚᱸ ᱟᱫᱚ ᱜᱟᱹᱭ ᱰᱟᱝᱨᱤ ᱜᱟᱹᱭ ᱠᱚ ᱢᱮᱱᱟᱜ ᱠᱚᱣᱟ ᱛᱚ ᱚᱲᱟᱜ ᱨᱮ᱾ ᱩᱱᱠᱩ ᱠᱷᱟᱹᱛᱤᱨ ᱛᱤ ᱛᱤᱜᱮ ᱤᱨ ᱦᱩᱭᱩᱜ ᱜᱮᱭᱟ᱾ ᱵᱟᱠᱷᱟᱱ ᱫᱚ ᱜᱟᱹᱲᱤ ᱛᱮ ᱤᱨ ᱞᱮᱠᱷᱟᱱ ᱛᱚ ᱠᱷᱚᱲᱚ ᱫᱚ ᱟᱠᱷᱟᱱ ᱵᱟᱝ ᱧᱟᱢᱚᱜᱼᱟ ᱧᱟᱢ ᱫᱚ ᱧᱟᱢᱚᱜᱼᱟ ᱚᱱᱮ ᱵᱷᱟᱜᱮ ᱞᱮᱠᱟ ᱫᱚ ᱵᱟᱝ ᱾
ᱚ ᱦᱚ ᱸ
ᱛᱤᱛᱮ ᱤᱨ ᱞᱮᱠᱷᱟᱱ ᱠᱷᱚᱲ ᱦᱚᱸ ᱥᱟᱢᱴᱟᱣ ᱥᱟᱸᱦᱤᱡ ᱛᱟᱦᱮᱸᱱᱟ᱾
ᱦᱚᱸ ᱦᱚᱸ ᱦᱚᱸ ᱛᱚ ᱜᱚᱢᱠᱮ ᱤᱭᱟᱹ ᱠᱚᱫᱚ ᱯᱮ ᱢᱟᱱᱟᱣ ᱜᱮᱭᱟ ᱥᱮ ᱵᱟᱝ ᱡᱟᱦᱟᱸ ᱟᱵᱚᱱᱟᱜ ᱯᱚᱨᱚᱵᱽ ᱠᱚ? ᱵᱟᱦᱟ ᱯᱚᱨᱚᱵᱽ ᱠᱚ ᱤᱭᱟᱹ ᱵᱟᱦᱟ ᱵᱚᱸᱜᱟ ᱟᱨ ᱡᱟᱦᱟᱸ ᱟᱵᱚᱱᱟᱜ ᱯᱚᱨᱚᱵᱽ ᱾ ᱥᱚᱨ ᱥᱚᱨᱦᱟᱭ ᱠᱚ ᱥᱟᱠᱨᱟᱛ ᱯᱚᱨᱚᱵᱽ ᱠᱚ?
ᱢᱟᱱᱟᱣ ᱜᱮᱭᱟᱞᱮ ᱥᱩᱨᱦᱟᱭ ᱠᱚ ᱥᱟᱠᱨᱟᱛ ᱠᱚ᱾
ᱥᱚᱨᱦᱟᱭ ᱫᱚ ᱜᱚᱝᱠᱮ ᱚᱱᱛᱮ ᱫᱚ ᱛᱤᱱᱟᱹᱜ ᱫᱤᱱ ᱯᱮ ᱢᱟᱱᱟᱣᱟ?
ᱥᱚᱨᱦᱟᱭ ᱢᱟᱱᱟᱣ ᱜᱮᱭᱟᱞᱮ ᱯᱮ ᱵᱟᱨ ᱯᱮ ᱫᱤᱱ ᱢᱟᱱᱟᱣ ᱜᱮᱭᱟᱞᱮ᱾
ᱵᱟᱨ ᱵᱟᱨᱯᱮ ᱫᱤᱱ ᱵᱟᱝ
ᱦᱮᱸ ᱵᱟᱨᱯᱮ ᱫᱤᱱ, ᱟᱨ ᱟᱯᱮ ᱥᱮᱫ ᱟᱯᱮ ᱥᱮᱫ ᱫᱚ ᱜᱚᱝᱠᱮ?
ᱟᱞᱮ ᱥᱮᱫ ᱦᱚᱸ ᱚᱱᱠᱟᱜᱮ ᱯᱩᱱ ᱯᱩᱱ ᱫᱤᱱ ᱞᱮ ᱢᱟᱱᱟᱣᱟ᱾
ᱚ
ᱛᱚ ᱟᱯᱮ ᱱᱚᱣᱟ ᱯᱮ ᱫᱤᱱ ᱨᱮᱱᱟᱜ ᱠᱟ-ᱠᱟᱹᱢᱤ ᱦᱚᱨᱟ ᱠᱚ ᱠᱟᱹᱡ ᱠᱟᱹᱡ ᱵᱤᱱ ᱞᱟᱹᱭ ᱞᱮᱠᱷᱟᱱ?
ᱦᱮᱸ ᱞᱟᱹᱻ ᱞᱟᱹᱭ ᱵᱤᱱ ᱜᱚᱝᱠᱮ
ᱞᱟᱹᱭ ᱫᱟᱞᱤᱧ ᱱᱚᱣᱟ ᱟᱹᱵᱤᱱᱟᱜ ᱟᱯᱮᱭᱟᱜ ᱡᱟᱦᱟᱸ ᱚᱱᱟ ᱥᱚᱨᱦᱟᱭ ᱯᱚᱨᱚᱵᱽ ᱨᱮᱱᱟᱜ ᱯᱮ ᱫᱤᱱ ᱨᱮᱱᱟᱜ ᱠᱟᱹᱢᱤ ᱦᱚᱨᱟ ᱠᱚ ᱠᱟᱹᱴᱤᱡ ᱵᱤᱱ ᱞᱟᱹᱭ ᱞᱮᱠᱷᱟᱱ ᱟᱯᱮ ᱥᱮᱫ ᱞᱟᱹᱭ ᱵᱤᱱ᱾
ᱟᱸᱡᱚᱢᱚᱜ ᱠᱟᱱᱟ ᱜᱚᱝᱠᱮ᱾ ᱦᱮᱸ ᱪᱮᱫ ᱵᱤᱱ ᱞᱟᱹᱭᱮᱫ ᱛᱟᱦᱮᱸ ᱵᱤᱱ᱾
ᱞᱟᱹᱭ ᱫᱟᱞᱤᱧ ᱱᱚᱣᱟ ᱟᱻᱟᱵᱚᱱᱟᱜ ᱡᱟᱦᱟᱸ ᱱᱚᱣᱟ ᱥᱚᱨᱦᱟᱭ ᱯᱚᱨᱚᱵᱽ ᱵᱤᱱ ᱞᱟᱹᱭᱫᱟ᱾ ᱯᱮ ᱫᱤᱱ ᱯᱮ ᱢᱟᱱᱟᱣᱼᱟ᱾ ᱛᱚ ᱯᱮ ᱯᱮ ᱫᱤᱱ ᱨᱮᱱᱟᱜ ᱪᱮᱫ ᱪᱮᱫ ᱞᱮᱠᱟ ᱠᱟᱻᱠᱟᱹᱢᱤᱦᱚᱨᱟ?
ᱯᱮ ᱫᱤᱱ ᱨᱮᱱᱟᱜ᱾
ᱦᱮᱸ ᱢᱟᱱᱮ ᱯᱩᱭᱞᱩ ᱫᱤᱱ ᱫᱚᱯᱮ ᱪᱤᱠᱟᱹᱭᱮᱭᱟ?